ᱦᱮᱞᱳ,
ᱦᱮᱞᱳ,
ᱟ ᱜᱚᱝᱠᱮ ᱡᱚᱦᱟᱨ ᱜᱮ ᱾
ᱡᱚᱦᱟᱨ ᱜᱮ ᱾ ᱪᱮᱞᱠᱟ ᱢᱮᱱᱟᱜ ᱵᱤᱱᱟ?
ᱮ ᱱᱟᱯᱟᱭ ᱵᱟᱲᱟ ᱜᱮ ᱾
ᱟᱪ
ᱟᱨ ᱟᱵᱤᱱ ᱫᱚ?
ᱦᱮᱸ ᱱᱟᱯᱟᱭ ᱵᱟᱲᱟ ᱜᱮ ᱾
ᱟᱪᱪᱷᱟ,
ᱟᱨ ᱪᱮᱜ ᱠᱚ ᱪᱤᱠᱟᱹ ᱵᱟᱲᱟᱭ ᱦᱩᱭᱩᱜ ᱠᱟᱱ ᱱᱤᱛᱚᱜ?
ᱚ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱾
ᱚ
ᱟᱨ ᱟᱵᱤᱱ ᱫᱚ?
ᱦᱮᱸ ᱟᱹᱞᱤᱧ ᱦᱚ ᱚᱝᱠᱟᱜᱮ ᱫᱚᱨ ᱡᱚᱢ ᱵᱟᱲᱟ ᱠᱟᱛᱮᱫ ᱠᱟᱹᱴᱤᱡ ᱞᱤᱧ ᱩᱲᱩᱜ ᱵᱟᱲᱟ ᱩᱰᱩᱠ ᱠᱟᱱᱟ ᱦᱟᱜ ᱚᱱᱟ ᱦᱚᱨ ᱫᱷᱟᱨᱮ ᱠᱚᱥᱮᱫ ᱾ ᱮ ᱵᱟᱹᱫᱽ ᱵᱟᱹᱫᱽ ᱠᱚ ᱧᱮᱞ ᱵᱟᱲᱟ ᱦᱩᱭᱩᱜ ᱠᱟᱱᱟ
ᱟᱪᱪᱷᱟ ᱢᱟᱱᱮ ᱨᱚᱦᱚᱭ ᱠᱟᱹᱢᱤ ᱠᱚᱫᱚ ᱯᱟᱞᱮᱜ ᱛᱟᱹᱛ ᱡᱟᱣᱨᱟ ᱟᱠᱟᱫᱼᱟ ᱥᱮ ᱟᱹᱣᱨᱤᱭᱟ?
ᱨᱚᱦᱚᱭ ᱠᱟᱹᱢᱤ ᱠᱚᱫᱚ ᱟᱹᱣᱨᱤ ᱜᱮᱞᱮ ᱮᱛᱚᱵᱟ ᱟᱨ ᱥᱤᱭᱳᱜ ᱪᱟᱞᱟᱜ ᱠᱟᱱᱟ ᱡᱳᱨᱥᱳᱨ ᱠᱟᱨᱚᱱ ᱱᱤᱭᱟᱹ ᱠᱤᱪᱷᱩ ᱫᱤᱱ ᱵᱷᱟᱹᱜᱤ ᱜᱮ ᱫᱟᱜ ᱠᱟᱜᱟᱭ ᱛᱚ ᱾ ᱟᱫᱚ ᱛᱚᱲᱟ ᱠᱚᱦᱚᱸ ᱟᱹᱣᱨᱤ ᱦᱟᱨᱟᱜ ᱜᱮᱛᱟ ᱞᱮᱭᱟ ᱟᱨ ᱟᱢ ᱟᱨᱚᱸ ᱚᱝᱠᱟ ᱞᱟᱜᱟᱜ ᱜᱮᱭᱟ ᱯᱩᱱ ᱢᱚᱬᱮ ᱫᱤᱱ ᱜᱟᱱ ᱾
ᱚ ᱚ ᱢᱟᱱᱮ ᱞᱟᱦᱟ ᱛᱮᱫᱚ ᱟᱯᱮ ᱥᱮᱫ ᱫᱚ ᱵᱟᱭ ᱫᱟᱜ ᱠᱟᱜᱼᱟ ᱾
ᱵᱟᱝ ᱫᱟᱜ ᱫᱚ ᱫᱟᱜ ᱞᱮᱭᱟ ᱟᱫᱚ ᱛᱟᱞᱟᱨᱮ ᱦᱟᱸᱜ ᱫᱚ ᱛᱩᱠᱩᱢ ᱜᱚᱫ ᱞᱮᱭᱟ ᱛᱚ ᱨᱚᱦᱚᱲ ᱜᱚᱫ ᱞᱮᱱᱟ ᱦᱮᱸᱥᱮ ᱾
ᱚ ᱾
ᱟᱫᱚ ᱩᱱ ᱥᱚᱢᱚᱭ ᱫᱚ ᱡᱟᱭᱦᱳᱠ ᱚᱠᱟ ᱠᱚ ᱫᱟᱜ ᱢᱮᱱᱟᱜᱼᱟ ᱚᱠᱟ ᱵᱟᱹᱫᱽ ᱠᱚᱨᱮ ᱩᱱ ᱚᱱᱟ ᱠᱚᱠᱚ ᱥᱤ ᱵᱟᱲᱟ ᱦᱩᱭᱩᱜ ᱠᱟᱱ ᱛᱟᱦᱮᱸᱫ ᱾ ᱟᱫᱚ ᱱᱚᱣᱟ ᱫᱚ ᱫᱩᱲᱟᱹ ᱛᱮ ᱞᱚᱥᱚᱫ ᱦᱩᱭᱩᱜ ᱠᱟᱱᱟ ᱟᱨ ᱪᱮᱫ ᱾ ᱟᱨ ᱾ ᱟᱨ ᱥᱟᱶ ᱥᱟᱶ ᱛᱮ ᱡᱷᱚᱛᱚ ᱵᱟᱹᱫᱽ ᱜᱮ ᱥᱤᱭᱳᱜ ᱠᱟᱱᱟ ᱠᱟᱨᱚᱱ ᱫᱟᱜ ᱾ ᱛᱚᱜ ᱫᱚ ᱵᱟᱹᱫᱽ ᱨᱮ ᱡᱚᱢᱟ ᱟᱨᱟᱢᱵᱚ ᱠᱟᱱᱟ ᱾
ᱟᱪᱷᱟ ᱾
ᱟᱯᱮ ᱚᱱᱛᱮ ᱫᱚ ᱪᱟᱥ ᱠᱟᱹᱢᱤ ᱛᱤᱱᱟᱹᱜ ᱫᱷᱳᱲ ᱪᱟᱞᱟᱣ ᱠᱟᱱᱟ?
ᱦᱳᱭ ᱟᱞᱮ ᱥᱮᱫ ᱦᱚᱸ ᱢᱟᱱᱮ ᱨᱚᱦᱚᱭ ᱠᱟᱹᱢᱤ ᱠᱚᱫᱚ ᱱᱤᱛᱚᱜ ᱫᱚᱠᱚ ᱥᱟᱨᱫᱤ ᱠᱟᱱᱟ ᱾ ᱡᱟᱦᱟᱸ ᱡᱟᱦᱟᱸ ᱠᱚᱫᱚ ᱾ ᱚ ᱢᱟᱱᱮ ᱵᱟᱨᱟᱵᱟᱨᱤ ᱠᱟᱛᱮᱫ ᱠᱚ ᱪᱟᱵᱟ ᱡᱟᱣᱨᱟᱭᱮᱜᱼᱟ ᱟᱨ ᱡᱟᱦᱟᱸᱭ ᱠᱚᱣᱟᱜ ᱫᱚ ᱢᱮᱱᱟᱜ ᱜᱮᱭᱟ ᱾ ᱟᱨ ᱡᱟᱦᱟᱸᱭ ᱠᱚᱢ ᱠᱚ ᱪᱟᱥᱮᱜᱼᱟ ᱩᱱᱠᱩ ᱠᱚᱫᱚ ᱢᱟᱱᱮ ᱞᱟᱹᱭ ᱞᱤᱯ ᱾ ᱠᱷᱟᱱ ᱫᱚ ᱟᱨ ᱢᱤᱫᱤᱱ ᱵᱟᱨᱥᱤᱧ ᱠᱷᱟᱱ ᱫᱚ ᱠᱚ ᱨᱚᱦᱚᱭ ᱪᱟᱵᱟᱭᱟ ᱦᱟᱸᱜ ᱾
ᱟᱪᱷᱟ ᱟᱪᱷᱟ ᱛᱟᱞᱮ ᱢᱟᱯᱮ ᱞᱟᱦᱟ ᱫᱚᱯᱮ ᱞᱟᱦᱟ ᱜᱚᱫ ᱟᱠᱟᱱ ᱜᱮᱭᱟ ᱦᱟᱸᱜ?
ᱦᱳᱭ ᱢᱚᱴᱟᱢᱩᱴᱤ ᱞᱟᱹᱭ ᱞᱮᱠᱷᱟᱱ ᱫᱚ ᱦᱟᱸᱜ ᱾ ᱢᱟᱱᱮᱡ ᱟᱞᱮ ᱥᱮᱫ ᱢᱟ ᱚᱱᱠᱟ ᱡᱟᱹᱥᱛᱤ ᱚᱱᱠᱟ ᱵᱟᱹᱫ ᱠᱚᱢᱟ ᱵᱟᱹᱱᱩᱜ ᱛᱟᱠᱚᱣᱟ ᱛᱚ ᱾
ᱟᱪᱪᱷᱟ
ᱟᱨ ᱡᱩᱫᱤ ᱦᱚᱲ ᱠᱚ ᱥᱟᱸᱜᱮ ᱜᱮᱭᱟ ᱮᱱᱠᱷᱟᱱ ᱫᱚ ᱢᱚᱴᱟᱢᱩᱴᱤ ᱟᱴ ᱫᱚᱥ ᱫᱤᱱ ᱠᱷᱟᱱ ᱠᱚ ᱨᱚᱭ ᱪᱟᱵᱟᱜ ᱜᱚᱫᱟ᱾
ᱟᱪᱪᱷᱟ ᱟᱪᱪᱷᱟ ᱪᱷᱟ ᱾ ᱟᱞᱮ ᱫᱚ ᱮᱛᱚᱦᱚᱵ ᱟᱹᱣᱨᱤ ᱮᱛᱚᱦᱚᱵᱚᱜᱼᱟ ᱡᱟᱭᱤᱠ ᱥᱤ ᱪᱟᱹᱞᱩᱜ ᱠᱟᱱᱟ ᱤᱱᱟᱹᱜᱮ ᱟᱨ
ᱦᱳᱭ ᱟᱫᱚ ᱦᱟᱸᱜ ᱱᱚᱜᱼᱚᱭ ᱛᱚ ᱛᱚ ᱠᱚ ᱢᱮᱱᱟᱜ ᱜᱮᱭᱟ ᱪᱟᱥ ᱨᱮᱱᱟᱜ ᱚᱱᱟ ᱦᱩᱲᱩ ᱨᱚᱦᱚᱭ ᱨᱮᱱᱟᱜ ᱚᱠᱛᱚ ᱠᱚᱦᱚᱸ ᱟᱨᱤ ᱪᱟᱵᱟᱜᱼᱟ ᱾
ᱦᱩᱸ ᱦᱩᱸ ᱦᱩᱸ
ᱟᱸ ᱪᱷᱩᱴᱟᱹᱣ ᱞᱮᱱᱠᱷᱟᱱ ᱫᱚ ᱪᱮᱫ ᱫᱚ ᱵᱟᱝ ᱠᱟᱱᱟ ᱱᱚᱣᱟ ᱫᱚ ᱞᱚᱜᱚᱱ ᱢᱤᱫ ᱵᱟᱨ ᱦᱟᱯᱛᱟ ᱠᱷᱟᱱ ᱜᱮᱛᱚ ᱨᱚᱦᱚᱭ ᱪᱟᱵᱟ ᱜᱚᱫᱚᱜᱼᱟ ᱾
ᱦᱮᱸ ᱦᱮᱸ ᱾ ᱟᱫᱚ ᱛᱚᱲᱟᱴᱟᱜ ᱜᱮ ᱧᱤᱛᱚᱜ ᱦᱩᱭᱩᱜ ᱢᱟ ᱟᱨ ᱥᱤᱛᱮᱜ ᱦᱩᱭ ᱠᱷᱟᱱ ᱫᱚ ᱨᱚᱦᱚᱭ ᱛᱮᱫᱚ ᱡᱟᱹᱥᱛᱤ ᱜᱷᱟᱹᱲᱤᱡ ᱫᱚ ᱥᱚᱢᱚᱭ ᱫᱚ ᱦᱟᱸᱜ ᱵᱟᱝ ᱞᱟᱜᱟᱜᱼᱟ ᱾
ᱟᱨ ᱱᱤᱛᱚᱜ ᱢᱟ ᱱᱚᱜᱼᱚᱭ ᱥᱤᱭᱳᱜ ᱠᱚᱦᱚᱸ ᱚᱱᱮ ᱴᱟᱠᱴᱟᱨ ᱠᱚ ᱧᱟᱢ ᱞᱮᱱᱠᱷᱟᱱ ᱫᱚ ᱴᱟᱠᱴᱟᱨ ᱠᱚ ᱛᱮ ᱥᱤ ᱞᱮᱠᱷᱟᱱ ᱜᱮᱛᱚ ᱢᱤᱫ ᱰᱚᱸᱰᱮ ᱨᱮ ᱟᱹᱰᱤ ᱜᱟᱱᱮ ᱥᱤᱭᱟ ᱾
ᱦᱩᱸ
ᱟᱨ ᱨᱚᱦᱚᱭ ᱞᱟᱹᱜᱤᱫ ᱦᱚᱲ ᱠᱚᱠᱚ ᱛᱟᱦᱮᱸ ᱞᱮᱱᱠᱷᱟᱱ ᱫᱚ ᱟᱸᱰᱮ ᱡᱟᱹᱥᱛᱤ ᱫᱤᱱ ᱫᱚ ᱵᱟᱭ ᱞᱟᱜᱟᱜᱼᱟ ᱾
ᱟᱫᱚ ᱦᱟᱸᱜ ᱱᱤᱛᱚᱜ ᱫᱚ ᱣᱮ ᱨᱚᱦᱚᱭ ᱦᱚᱲ ᱠᱚᱠᱚ ᱧᱟᱢ ᱜᱮ ᱛᱚᱦ ᱟᱹᱰᱤ ᱢᱩᱥᱠᱤᱞ ᱧᱚᱜ ᱟᱠᱟᱱᱟ ᱾
ᱦᱚ ᱪᱮᱫᱟᱜ ᱥᱮ ᱡᱚᱛᱚ ᱦᱚᱲᱜᱮ ᱟᱯᱟᱱ ᱟᱹᱯᱤᱱ ᱠᱚ ᱨᱚᱦᱚᱭᱮᱜᱼᱟ ᱛᱚ ᱾
ᱦᱮᱸ ᱦᱮᱸ ᱡᱚᱛᱚ ᱦᱚᱲ ᱟᱯᱟᱱ ᱟᱯᱤᱱ ᱠᱚ ᱨᱚᱦᱚᱭᱮᱜᱼᱟ ᱟᱨ ᱱᱤᱛᱚᱜ ᱫᱚ ᱦᱟᱸᱜ ᱴᱟᱠᱟ ᱠᱟᱹᱣᱲᱟᱜ ᱠᱚ ᱫᱟᱢ ᱠᱚᱦᱚᱸ ᱵᱟᱹᱲᱛᱤ ᱧᱚᱜ ᱟᱠᱟᱱᱟ ᱛᱚ ᱾
ᱟᱫᱚ ᱦᱚᱲ ᱠᱚᱥᱚᱝᱠᱟᱱ ᱚᱝᱠᱟ ᱧᱟᱢ ᱵᱟᱝ ᱧᱟᱢ ᱩᱛᱟᱹᱨᱚᱜ ᱠᱟᱱᱟ ᱢᱟᱱᱮ ᱧᱟᱢ ᱫᱚᱠᱚ ᱧᱟᱢᱚᱜᱼᱟ ᱦᱚᱭᱛᱚ ᱾ ᱟᱫᱚ ᱩᱱᱟᱹᱜ ᱴᱟᱠ ᱫᱚ ᱵᱟᱝ ᱢᱟᱲᱟᱝ ᱡᱮᱠᱚᱢ ᱛᱟᱦᱮᱸ ᱠᱟᱱᱟ ᱩᱝᱠᱟ ᱫᱚ ᱦᱟᱸᱜ ᱵᱟᱠᱚ ᱧᱟᱢᱚᱜᱼᱟ ᱾
ᱚᱭ ᱟᱫᱚ ᱚᱲᱟᱜ ᱨᱮ ᱦᱚᱲ ᱡᱩᱫᱤ ᱠᱚ ᱛᱟᱦᱮᱱ ᱠᱷᱟᱱ ᱫᱚ ᱱᱤᱡᱮ ᱛᱮᱜᱮ ᱨᱚᱦᱚᱭ ᱠᱟᱹᱢᱤ ᱫᱚ ᱴᱷᱤᱠᱟ ᱡᱟᱦᱟᱸ ᱦᱟᱱᱟ ᱠᱩᱲᱟᱹᱭ ᱮᱢᱟ ᱠᱚᱣᱟ ᱚᱱᱟ ᱦᱚᱸ ᱵᱟᱧᱪᱟᱜᱼᱟ ᱾
ᱦᱩᱸ ᱦᱩᱸ ᱦᱩᱸ ᱾
ᱟᱫᱚ ᱟᱞᱮ ᱱᱚᱛᱮᱨᱮ ᱱᱚᱝᱠᱟ ᱜᱮᱭᱟ ᱜᱮᱭᱟᱞᱮ ᱦᱟᱸᱜ ᱴᱟᱠᱟ ᱠᱟᱹᱣᱰᱤ ᱢᱟ ᱩᱱᱟᱹᱜ ᱢᱟ ᱦᱟᱜ ᱵᱟᱹᱱᱩᱜᱼᱟ ᱟᱫᱚ ᱱᱚᱝᱠᱟ ᱦᱩᱭᱩᱜ ᱜᱮᱭᱟ ᱦᱟᱸᱜ ᱮ ᱡᱟᱦᱟᱸ ᱚᱲᱟᱜ ᱨᱮ ᱪᱟᱞᱟᱣᱱᱟ ᱚᱸᱰᱮ ᱜᱩᱬᱳ ᱠᱮᱫᱮᱭᱟᱞᱮ ᱛᱟᱯᱚᱨᱮ ᱟᱡ ᱟᱨᱚ ᱟᱞᱮ ᱚᱲᱟᱜ ᱨᱮ ᱦᱮᱡ ᱠᱟᱛ ᱛᱮ ᱜᱚᱲᱚ ᱵᱟᱲᱟ ᱠᱮᱜᱼᱟᱭ ᱚᱝᱠᱟ ᱚᱝᱠᱟ ᱛᱮ ᱵᱟᱱᱟ ᱦᱚᱲᱟᱜ ᱠᱟᱹᱢᱤ ᱫᱚ ᱪᱟᱵᱟᱭᱮᱱᱟ ᱦᱮᱸᱥᱮ ᱚᱱᱮ ᱚᱝᱠᱟ᱾
ᱦᱳ ᱢᱟᱱᱮ ᱚᱱᱠᱟᱜ ᱜᱮ ᱡᱟᱹᱥᱛᱤ ᱫᱚ ᱧᱮᱞᱚᱜᱚᱜ ᱠᱟᱱᱟ ᱢᱟᱱᱮ ᱜᱚᱲᱚ ᱜᱚᱯᱚᱲᱚ᱾ ᱪᱮᱫᱟᱜ ᱥᱮ ᱢᱤᱫ ᱦᱟᱲ ᱜᱮ ᱡᱩ ᱫᱤᱢ ᱨᱚᱦᱚᱭᱟ ᱟᱫᱚ ᱚᱱᱮ ᱠᱟᱹᱴᱤᱡ ᱟᱹᱲᱤᱥ ᱵᱩᱡᱷᱟᱹᱜᱼᱟ ᱟᱫᱚ ᱜᱚᱲᱚ ᱜᱚᱯᱚᱲᱚ ᱱᱚᱝᱠᱟ ᱢᱤᱫ ᱦᱚᱲᱚ ᱵᱟᱨ ᱦᱚᱲᱛᱮ ᱡᱩᱫᱤᱢ ᱠᱟᱹᱢᱤᱭᱟ ᱠᱟᱹᱴᱤᱡ ᱨᱟᱹᱥᱠᱟᱹ ᱦᱚᱸ ᱵᱩᱡᱷᱟᱹᱜᱼᱟ ᱟᱨ ᱠᱟᱹᱢᱤ ᱦᱚᱸ ᱠᱟᱹᱴᱤᱡ ᱢᱟᱨᱟᱝ ᱧᱚᱜ ᱠᱟᱹᱢᱤᱜᱼᱟ᱾
ᱦᱮᱸ, ᱟᱨ ᱚᱱᱟ ᱥᱟᱶᱛᱮ ᱴᱟᱠᱟ ᱠᱟᱹᱣᱲᱤ ᱵᱮᱯᱟᱨ ᱴᱟᱜ ᱦᱚᱸ ᱵᱟᱝ ᱛᱟᱦᱮᱱᱟ ᱟᱫᱚ ᱦᱟᱸᱜ ᱡᱟᱭᱦᱳ ᱦᱚᱭᱛᱚ ᱵᱟᱹᱫ ᱠᱚᱢ ᱡᱟᱹᱥᱛᱤ ᱨᱮᱱᱟᱜ ᱮᱸ ᱡᱩᱫᱤ ᱛᱟᱦᱮᱱ ᱠᱷᱟᱱ ᱩᱱ ᱥᱚᱢᱚᱭ ᱜᱮ ᱠᱷᱟᱹᱞᱤ ᱴᱟᱠᱟ ᱠᱟᱹᱣᱰᱤ ᱵᱮᱯᱟᱨ ᱦᱤᱡᱩᱜᱼᱟ ᱵᱟᱝᱠᱷᱟᱱ ᱫᱚ ᱚᱝᱠᱟ ᱫᱚ ᱵᱟᱝ ᱦᱤᱡᱩᱜ ᱜᱮᱭᱟ ᱦᱟᱸᱜ ᱮ ᱤᱱ ᱦᱚᱸ ᱟᱹᱰᱤ ᱜᱟᱱ ᱥᱮᱵᱷᱤᱝ ᱥᱩᱭ ᱡᱚᱝᱟᱜ ᱜᱮᱭᱟ᱾
ᱩᱸ ᱟᱨ ᱟᱵᱮᱱ ᱫᱚ ᱵᱟᱭ ᱫᱟᱜ ᱠᱟᱜᱼᱟᱭ?
ᱟᱞᱮ ᱥᱮᱫ ᱫᱚ ᱱᱚᱜᱼᱚᱭ ᱫᱤᱱᱜᱮ ᱫᱟᱜ ᱮᱜᱟᱭ ᱫᱟᱜ ᱫᱚ ᱦᱟᱸᱜ᱾ ᱟᱨ ᱱᱝᱚᱭ ᱱᱚᱝᱠᱟ ᱫᱟᱜ ᱡᱩᱫᱤ ᱵᱟᱭ ᱦᱟᱹᱯᱤᱫᱟ ᱮᱱᱠᱷᱟᱱ ᱫᱚ ᱦᱟᱸᱜ ᱨᱚᱦᱚᱭ ᱠᱟᱹᱢᱤ ᱫᱚ ᱱᱚᱝᱠᱟ ᱞᱮᱛᱟᱲᱜᱮ ᱪᱟᱞᱟᱣ ᱠᱟᱜᱮ ᱛᱟᱦᱮᱸᱱᱟ ᱦᱟᱸᱜ᱾
ᱟᱪᱪᱷᱟ ᱟᱪᱪᱷᱟ᱾ ᱟᱞᱮ ᱦᱚᱸ ᱚᱝᱠᱟ ᱦᱮᱸ ᱞᱟᱹᱭᱵᱤᱱ᱾
ᱚ ᱟᱯᱮ ᱥᱮᱫ ᱫᱚ ᱦᱟᱹᱠᱩ ᱠᱟᱴᱠᱚᱢ ᱠᱚᱫᱚ ᱦᱮᱸᱱᱟᱜ ᱠᱚᱣᱟ ᱥᱮ ᱵᱟᱝ ᱛᱚᱵᱮ?
ᱦᱮᱸ ᱦᱟᱹᱠᱩ ᱠᱟᱴᱠᱚᱢ ᱵᱷᱟᱜᱤ ᱠᱟᱛᱷᱟ ᱵᱮᱱ ᱨᱟᱠᱟᱵ ᱠᱮᱜ-ᱟ ᱨᱟᱠᱟᱵ ᱫᱚ ᱦᱟᱸᱜ, ᱟᱦ᱾ ᱦᱟᱹᱠᱩ ᱠᱚᱫᱚ ᱢᱮᱱᱟᱜ ᱫᱚ ᱢᱮᱱᱟᱜ ᱠᱚᱜᱮᱭᱟ, ᱠᱤᱱᱛᱩ ᱠᱟᱴᱠᱚᱢ ᱜᱮᱠᱚ ᱟᱫ ᱩᱛᱟᱹᱨ ᱠᱟᱱ ᱞᱮᱠᱟᱜᱮ, ᱟᱫᱚ ᱢᱮᱱᱟᱜ ᱫᱚ ᱢᱮᱱᱟᱜ ᱠᱚᱭᱮᱣᱟ ᱩᱱᱠᱩ ᱫᱚ ᱢᱟᱱᱮ ᱦᱟᱛᱮ ᱜᱤᱱᱟ ᱡᱟᱦᱟᱸ ᱠᱚ ᱞᱟᱹᱭᱟ ᱦᱟᱸᱜ ᱚᱱᱠᱟ ᱢᱮᱱᱟᱜ ᱠᱚᱣᱟ, ᱵᱟᱠᱷᱟᱱ ᱢᱟᱲᱟᱝ ᱡᱮᱨᱚᱠᱚᱢ ᱠᱚ ᱛᱟᱦᱮᱸ ᱠᱟᱱᱟ ᱦᱮᱸᱥᱮ ᱦᱟᱹᱠᱩ ᱠᱷᱚᱱ ᱡᱟᱹᱥᱛᱤ ᱠᱟᱴᱠᱚᱢ ᱮᱢ ᱥᱮᱸᱫᱽᱨᱟᱢ ᱪᱟᱞᱟᱜᱼᱟ᱾ ᱠᱤᱱᱛᱩ ᱱᱤᱛᱚᱜ ᱫᱚ ᱚᱱᱠᱟ ᱫᱚ ᱠᱟᱡᱠᱚᱢ ᱫᱚ ᱦᱟᱸᱜ ᱵᱟᱹᱞᱤᱧ ᱧᱮᱞ ᱧᱟᱢᱮᱫ ᱠᱚᱣᱟ᱾ ᱟᱫᱚ ᱦᱟᱹᱠᱩ ᱦᱚᱸ ᱥᱝᱠᱟ ᱦᱟᱹᱠᱩ ᱠᱚᱦᱚᱸ ᱠᱚᱢ ᱪᱟᱵᱟ ᱠᱟᱱᱟ ᱦᱟᱹᱠᱩ ᱠᱚ ᱧᱟᱢ ᱫᱚᱠᱚ ᱧᱟᱢᱚᱜ ᱠᱟᱱᱟ ᱵᱟᱝᱟ ᱫᱚ ᱵᱟᱝᱟ ᱟᱫᱚ ᱠᱚᱢ ᱪᱟᱵᱟ ᱠᱟᱱᱟ᱾
ᱚ᱾ ᱦᱳᱭ ᱟᱞᱮ ᱥᱮᱱ ᱦᱚᱸ ᱚᱱᱠᱟ ᱜᱮ ᱪᱮᱫᱟᱜ ᱥᱮ ᱱᱮᱛᱟᱨ ᱫᱚ ᱱᱚᱜᱼ ᱱᱚᱣᱟ ᱚᱱᱮ ᱵᱟᱡᱟᱨ ᱠᱚᱨᱮᱜ ᱟᱹᱰᱤ ᱠᱤᱪᱷᱩ ᱚᱱᱟ ᱦᱩᱲᱩ ᱨᱮ ᱞᱟᱜᱟᱣ ᱞᱟᱹᱜᱤᱫ ᱚᱱᱟ ᱵᱤᱥ ᱠᱚ ᱥᱮ ᱚᱱᱮ ᱪᱮᱫ ᱠᱮᱢᱤᱠᱮᱞ ᱠᱚ ᱡᱤᱱᱤᱥ ᱠᱚ ᱧᱟᱢᱚᱜ ᱠᱟᱱᱟ, ᱟᱨ ᱚᱱᱟ ᱠᱚ ᱞᱟᱜᱟᱣᱟᱜ ᱠᱟᱱ ᱠᱷᱟᱹᱛᱤᱨ ᱛᱮ ᱚᱱᱟ ᱫᱚ ᱫᱟᱜ ᱨᱮ ᱦᱟᱥᱟ ᱨᱮ ᱢᱮᱥᱟᱜ ᱠᱟᱱᱟ᱾ ᱟᱨ ᱚᱱᱟᱛᱮ ᱩᱝᱠᱩ ᱠᱟᱴᱠᱚᱢ ᱜᱚᱝᱜᱷᱟ, ᱦᱟᱹᱠᱩ, ᱨᱚᱠᱚᱡ ᱱᱩᱠᱩ ᱠᱚᱫᱚ ᱡᱷᱚᱛᱚ ᱠᱚ ᱜᱚᱡ ᱪᱟᱵᱟᱜ ᱠᱟᱱᱟ᱾
ᱮᱠᱫᱚᱢ ᱮᱠᱫᱚᱢ᱾
ᱠᱚ ᱩᱱᱠᱩ ᱜᱮ ᱡᱩᱫᱤ ᱥᱟᱨᱮᱡ ᱠᱚ ᱛᱟᱦᱮᱸᱭᱮᱱᱟ ᱛᱟᱦᱚᱞᱮ ᱩᱱᱠᱩ ᱜᱮ ᱟᱨᱚ ᱦᱟᱸ ᱱᱚᱜᱼᱚ ᱱᱚ ᱠᱟ ᱫᱟᱜ ᱮ ᱟᱬᱜᱚ ᱞᱮᱠᱷᱟᱱ ᱥᱮᱨᱢᱟ ᱫᱟᱜ ᱮ ᱟᱬᱜᱚ ᱞᱮᱠᱷᱟᱱ ᱩᱱᱠᱩ ᱠᱚ ᱦᱚᱯᱚᱱ ᱠᱚᱣᱟ᱾ ᱚᱸᱰᱮ ᱠᱷᱚᱱ ᱠᱚ ᱥᱟᱸᱜᱮᱜᱼᱟ᱾ ᱟᱨ ᱮᱸᱜᱟ ᱜᱮ ᱡᱩᱫᱤ ᱠᱚ ᱜᱩᱡᱩᱜᱼᱟ ᱮᱱᱠᱷᱟᱱ ᱫᱚ ᱦᱚᱯᱚᱱ ᱫᱚ ᱚᱠᱟ ᱠᱷᱟᱱ ᱠᱚ ᱯᱟᱨᱪᱟᱜᱼᱟ᱾
ᱦᱮᱸ ᱮᱠᱫᱚᱢ ᱮᱠᱫᱚᱢ᱾ ᱤᱱᱟᱹᱜᱮ ᱦᱩᱭᱩᱜ ᱠᱟᱱᱟ ᱥᱚᱢᱚᱥᱟ, ᱟᱫᱚ ᱚᱱᱮ ᱚᱱᱟ ᱠᱟᱨᱚᱱ ᱛᱮᱜᱮ ᱦᱟᱸᱜ ᱵᱟᱝᱠᱚ ᱧᱮᱞ ᱧᱟᱢᱚᱜ ᱠᱟᱱᱟ ᱦᱮᱸᱥᱮ᱾
ᱦᱳᱭ ᱵᱟᱝᱠᱷᱟᱱ ᱱᱚᱜᱼᱚᱭ ᱱᱤᱛᱳ ᱫᱟᱜ ᱫᱤᱱ ᱫᱚ ᱢᱟᱱᱮ ᱚᱲᱟᱜ ᱠᱚᱨᱮ ᱩᱛᱩ ᱡᱚᱢ ᱞᱟᱹᱜᱤᱫ ᱫᱚ ᱵᱟᱝ ᱚᱵᱷᱟᱵᱚᱜ ᱛᱟᱦᱮᱸᱱᱟ ᱪᱮᱫᱟᱜ ᱥᱮ ᱵᱟᱹᱫ ᱮᱢ ᱪᱟᱞᱟᱣᱱᱟ, ᱮ ᱠᱟᱴᱠᱚᱢ ᱨᱮᱦᱚᱸᱢ ᱦᱟᱞᱟᱝ ᱟᱹᱜᱩ ᱠᱮᱫᱮᱭᱟ ᱨᱟᱯᱟᱜ ᱠᱮᱫᱮᱭᱟᱢ ᱨᱤᱫ ᱠᱟᱛᱮᱜ ᱟᱨ ᱫᱟᱠᱟ ᱥᱟᱞᱟᱜ ᱮᱢ ᱡᱚᱢ ᱠᱮᱫᱮᱭᱟ᱾
ᱦᱩᱸ ᱢᱤᱫ ᱵᱮᱲᱟ ᱡᱚᱢᱟᱜ ᱢᱟ ᱦᱩᱭᱮᱱ ᱜᱮᱭᱟ ᱦᱟᱸᱜ ᱚᱸᱰᱮ ᱜᱮ᱾
ᱦᱳᱭ ᱢᱤᱫ ᱵᱮᱲᱟ ᱦᱚᱸ ᱱᱚᱝᱠᱟ ᱟᱭᱩᱵ ᱵᱮᱲᱟ ᱞᱟᱹᱜᱤᱫ ᱦᱚᱸ ᱚᱝᱠᱟ ᱫᱚ
ᱦᱮᱸ ᱚᱠᱟ ᱡᱩᱫᱤ ᱧᱟᱢᱚᱜ ᱟᱠᱟ ᱛᱚ ᱯᱩᱨᱟᱹ ᱫᱤᱱ ᱞᱮᱠᱟ ᱞᱮᱠᱟ ᱜᱮ ᱦᱩᱭ ᱡᱚᱝᱜ ᱫᱚ ᱦᱩᱭ ᱡᱚᱝᱼᱟ᱾
ᱚ ᱛᱟᱨᱯᱚᱨᱮ ᱱᱚᱜᱼᱚᱱ ᱵᱟᱹᱫᱽ ᱠᱟᱹᱢᱤ ᱠᱚ ᱪᱟᱞᱟᱜᱼᱟ ᱡᱟᱦᱟᱸ ᱥᱤᱭᱳᱜ ᱚᱠᱛᱚ ᱦᱚᱸ, ᱴᱤᱥᱤ ᱛᱩᱞᱩᱡ ᱦᱚᱸ ᱦᱳᱠᱳ ᱜᱚᱸᱝᱜᱷᱟ ᱠᱟᱴᱚᱠᱚᱢ ᱮ ᱦᱟᱞᱟᱝ ᱛᱚᱨᱟᱣᱮᱫ ᱠᱚᱣᱟ ᱾
ᱦᱩᱸ᱾
ᱡᱟᱦᱟᱸᱭ ᱛᱚᱞᱟ ᱛᱩᱫ ᱮ ᱪᱟᱞᱟᱣ ᱠᱟᱱᱟ ᱩᱱᱤ ᱦᱚᱸ ᱛᱚᱞᱟ ᱛᱩᱫ ᱛᱩᱫ ᱛᱩᱞᱩᱡ ᱦᱚᱸ ᱜᱚᱸᱝᱜᱷᱟᱭ ᱧᱟᱢᱮᱜ ᱠᱚᱣᱟ ᱠᱟᱴᱠᱚᱢᱮ ᱧᱟᱢᱮᱜ ᱠᱚᱣᱟ, ᱦᱟᱠᱳᱭ ᱧᱟᱢᱮᱜ ᱠᱚᱣᱟ ᱩᱱᱠᱩ ᱦᱚᱸᱭ ᱴᱷᱮᱢᱟ ᱛᱟᱨᱟ ᱡᱚᱝ ᱠᱟᱱᱟ᱾ ᱾ ᱱᱚᱰᱮ ᱠᱷᱚᱱ ᱜᱮᱛᱚ
ᱟᱫᱚ ᱢᱟᱹᱞ ᱟᱞᱮ ᱱᱚᱛᱮ ᱨᱮᱫᱚ ᱦᱟᱸᱜ ᱟᱸ ᱢᱟᱲᱟᱝ ᱥᱮᱨᱢᱟ ᱧᱮ ᱢᱟᱲᱟᱝ ᱥᱮᱨᱢᱟ ᱠᱷᱚᱱ ᱫᱚ ᱱᱤᱭᱟᱹ ᱥᱮᱨᱢᱟ ᱫᱚ ᱟᱹᱰᱤ ᱜᱟᱱ ᱜᱮ ᱠᱚᱢ ᱟᱠᱟᱱᱟ ᱵᱟᱝᱠᱷᱟᱱ ᱫᱚ ᱢᱟᱲᱟᱝ ᱥᱮᱨᱢᱟ ᱱᱚᱝᱠᱟ ᱦᱩᱭᱩᱜ ᱛᱟᱦᱮᱸᱜ ᱮᱸ ᱦᱟᱹᱠᱩ ᱠᱚ ᱯᱩᱭ ᱯᱩᱭᱞᱩ ᱟᱥᱟᱲ ᱵᱚᱸᱜᱟ ᱵᱚᱞᱚ ᱥᱟᱶᱛᱮ ᱫᱟᱜ ᱡᱟᱹᱲᱤ ᱡᱚᱠᱷᱚᱱ ᱮᱛᱚᱵᱭ ᱦᱟᱸᱜ ᱩᱱ ᱥᱩᱢᱚᱭ ᱦᱟᱹᱠᱩ ᱠᱚ ᱨᱟᱪᱟ ᱠᱚᱨᱮ ᱦᱚᱨ ᱠᱚᱨᱮ ᱠᱚ ᱳᱰᱳᱠ ᱛᱟᱸᱦᱮᱸᱫ ᱨᱟᱹᱜᱟᱹᱨᱤᱭᱟᱹ ᱠᱷᱚᱱ, ᱚᱱᱟ ᱯᱚᱨᱮ ᱡᱚᱠᱷᱚᱱ ᱥᱤᱭᱩᱜ ᱪᱟᱞᱟᱜᱼᱟ ᱥᱤᱭᱩᱜ ᱛᱟᱭᱱᱚᱢ ᱛᱟᱭᱱᱚᱢ ᱛᱮ ᱫᱚᱢᱮ ᱦᱚᱲ ᱠᱚ ᱫᱟᱬᱟ ᱵᱟᱲᱟᱜᱼᱟ ᱚᱱᱟ ᱥᱤᱭᱩᱜ ᱥᱩᱢᱚᱭ ᱡᱮ ᱦᱟᱹᱠᱩ ᱠᱚ ᱳᱰᱳᱜᱚᱜᱼᱟ ᱦᱟᱹᱠᱩ ᱠᱚ ᱥᱟᱵ ᱵᱟᱲᱟ ᱦᱩᱭᱩᱜ ᱛᱟᱸᱦᱮᱫ ᱟᱫᱚ ᱱᱤᱭᱟᱹ ᱫᱷᱟᱣ ᱧᱮᱞᱚᱜ ᱠᱟᱱᱟ ᱚᱱᱠᱟ ᱥᱤᱭᱩᱜ ᱥᱩᱢᱚᱭ ᱫᱚ ᱦᱟᱹᱠᱩ ᱫᱚ ᱦᱟᱸᱜ ᱫᱚ ᱵᱟᱹᱱᱩᱜ ᱠᱚᱣᱟ, ᱦᱮᱸ ᱾
ᱚ ᱢᱮᱱᱫᱚ ᱢᱟᱱᱮ ᱦᱟᱠᱩ ᱜᱮ ᱵᱟᱝᱠᱚ ᱨᱟᱠᱟᱵ ᱦᱮᱡ ᱟᱠᱟᱱᱟ ᱾
ᱦᱮᱸ᱾
ᱟᱯᱮ ᱚᱱᱟ ᱠᱚᱨᱮ ᱦᱟᱠᱩ ᱫᱚ ᱚᱠᱟ ᱠᱷᱚᱱ ᱠᱚ ᱦᱤᱡᱩᱜᱼᱟ ᱩᱱᱠᱩ ᱜᱟᱰᱟ ᱢᱩᱰᱩ ᱠᱚᱨᱮ ᱠᱷᱚᱱᱟᱜ ᱥᱮ ᱟᱦᱟᱨ ᱯᱩᱠᱷᱨᱤ ᱠᱚᱨᱮ ᱠᱷᱚᱱᱟᱜ ᱾
ᱵᱟᱝ ᱟᱞᱮ ᱱᱚᱛᱮ ᱨᱮᱫᱚ ᱦᱟᱸᱜ ᱯᱩᱠᱷᱨᱤ ᱜᱮ ᱦᱟᱸᱜ ᱡᱷᱟᱹᱞ ᱧᱚᱜ ᱢᱮᱱᱟᱜᱼᱟ ᱟᱫᱚ ᱜᱟᱰᱟ ᱫᱚ ᱠᱟᱹᱴᱤᱡ ᱥᱟᱺᱜᱤᱧ ᱧᱚᱜ ᱜᱮᱭᱟ ᱟᱫᱚ ᱜᱟᱰᱟ ᱟᱫᱚ ᱦᱚᱸ ᱚᱱᱠᱟ ᱰᱤᱥᱴᱮᱱᱥᱚᱜ ᱜᱮᱭᱟ ᱢᱤᱫ ᱠᱤᱞᱚᱢᱤᱴᱟᱨ ᱞᱮᱠᱟ ᱾
ᱛᱚ ᱟᱫᱚ ᱜᱟᱰᱟ ᱫᱚ ᱦᱟᱸᱜ ᱞᱟᱛᱟᱨ ᱥᱮᱫ ᱨᱮᱜᱮ ᱢᱮᱱᱟᱜ ᱟᱛᱚ ᱟᱨ ᱟᱞᱮ ᱫᱚ ᱡᱟᱸᱦᱟᱸ ᱵᱟᱹᱫᱽ ᱵᱟᱹᱭᱦᱟᱹᱲ ᱠᱚ ᱢᱮᱱᱟᱜᱼᱟ ᱚᱱᱟᱠᱚ ᱪᱮᱛᱟᱱ ᱥᱮᱫ ᱨᱮ ᱢᱮᱱᱟᱜᱼᱟ ᱛᱚ ᱚᱱᱛᱮ ᱠᱷᱚᱱ ᱫᱚ ᱦᱟᱹᱠᱩ ᱫᱚᱸ ᱦᱟᱸᱜ ᱨᱟᱠᱟᱵ ᱨᱮᱱᱟᱜ ᱪᱟᱱᱥ ᱫᱚ ᱟᱹᱰᱤᱜᱟᱱ ᱠᱚᱢ ᱜᱮᱭᱟ ᱟᱫᱚ ᱫᱷᱟᱨᱮ ᱯᱟᱥᱮ ᱟᱹᱰᱤᱜᱟᱱ ᱜᱟᱹᱰᱤᱭᱟᱹ ᱠᱚ ᱢᱮᱱᱟᱜ ᱜᱮᱭᱟ
ᱚᱸᱱᱰᱮ ᱠᱷᱚᱱ ᱜᱮᱠᱚ ᱨᱟᱠᱟᱵ ᱦᱤᱡᱩᱜ ᱜᱮᱭᱟ ᱾
ᱦᱳᱭ ᱟᱫᱚ ᱚᱱᱟ ᱦᱚᱸ ᱞᱤᱸᱜᱤ ᱫᱟᱜ ᱵᱟᱝᱠᱷᱟᱱ ᱫᱚ ᱩᱱᱠᱩ ᱦᱚᱸ ᱵᱟᱠᱚ ᱦᱮᱡ ᱫᱟᱲᱮᱭᱟᱜᱼᱟ ᱛᱚ ᱾
ᱦᱳᱭ ᱦᱩᱸ ᱦᱩᱸ ᱦᱩᱸ ᱾
ᱦᱳᱭ ᱚᱱᱟ ᱫᱚ ᱜᱟᱰᱟ ᱨᱮ ᱦᱩᱭᱩᱜ ᱟᱦᱟᱨ ᱨᱮ ᱯᱩᱠᱷᱨᱤ ᱨᱮ ᱜᱟᱹᱰᱤᱭᱟᱹ ᱨᱮ ᱦᱩᱭᱩᱜ ᱚᱱᱟ ᱞᱤᱸᱜᱤ ᱫᱟᱜ ᱵᱟᱝ ᱵᱚᱞᱚᱞᱮᱱ ᱮᱠᱷᱟᱱ ᱩᱱᱤ ᱫᱚ ᱚᱠᱟ ᱠᱷᱚᱱ ᱨᱟᱠᱟᱵ ᱦᱤᱡᱩᱜᱼᱟ ᱩᱱᱠᱩ ᱢᱟ ᱫᱟᱜᱽ ᱜᱮ ᱛᱟᱠᱚ ᱦᱚᱨ ᱛᱚ ᱾
ᱦᱳᱭ ᱾ ᱤᱱᱟᱹᱜᱮ ᱦᱟᱸᱜ ᱟᱫᱚ ᱱᱤᱛᱚᱜ ᱫᱚ ᱦᱟᱸᱜ ᱫᱟᱜ ᱡᱟᱹᱲᱤ ᱫᱚ ᱰᱷᱮᱨᱮᱜᱽ ᱜᱮᱭᱟ ᱦᱟᱸᱜ ᱟᱫᱚ ᱦᱟᱸᱜ ᱫᱮᱠᱷᱤ ᱱᱤᱭᱟᱹ ᱫᱷᱟᱣ ᱪᱮᱫ ᱪᱤᱠᱟᱹᱜ ᱠᱟᱱᱟ ᱟᱥᱟ ᱢᱮᱱᱟᱜᱼᱟ ᱫᱮᱠᱷᱤ ᱦᱟᱹᱠᱩ ᱠᱚᱠᱚ ᱚᱰᱳᱜᱚᱜᱼᱟ ᱯᱟᱴᱟ ᱠᱚ ᱜᱟᱞᱟᱝ ᱵᱟᱲᱟ ᱦᱩᱭᱠᱟᱱᱟ ᱦᱟᱸᱜ ᱾
ᱦᱳᱭ ᱟᱫᱚ ᱫᱟᱜ ᱞᱮᱠᱷᱟᱱ ᱫᱚ ᱦᱟᱹᱠᱩᱜ ᱜᱮᱭᱟ ᱾
ᱦᱮᱸ ᱾
ᱪᱮᱫᱟᱜ ᱥᱮ ᱡᱚᱛᱚ ᱦᱟᱹᱠᱩ ᱢᱟ ᱵᱟᱠᱚ ᱜᱚᱡ ᱠᱟᱱᱟ ᱟᱦᱟᱨ, ᱯᱩᱠᱷᱨᱤ ᱜᱟᱰᱟᱢᱩᱰᱩ ᱚᱱᱟ ᱠᱚᱨᱮ ᱢᱟ ᱢᱮᱱᱟᱜ ᱠᱚᱜᱮᱭᱟ ᱾
ᱦᱩᱸ᱾
ᱟᱨ ᱚᱱᱟ ᱫᱟᱜ ᱞᱤᱸᱜᱤ ᱟᱬᱜᱳᱣᱟᱠᱚ ᱠᱷᱟᱱ ᱜᱮ ᱩᱱᱠᱩ ᱫᱚ ᱦᱟᱸᱜ ᱠᱚ ᱨᱟᱠᱟᱵ ᱦᱤᱡᱩᱜᱼᱟ ᱟᱨ ᱨᱟᱠᱟᱵ ᱦᱮᱡ ᱞᱮᱱᱠᱷᱟᱱ ᱜᱮ ᱩᱱᱠᱩ ᱠᱩ ᱦᱚᱯᱚᱱ ᱠᱚᱣᱟᱱ ᱢᱤᱫ ᱫᱷᱟᱣ ᱵᱟᱨ ᱫᱷᱟᱣ ᱦᱚᱯᱚᱱ ᱠᱚ ᱟᱲᱟᱜ ᱞᱮᱠᱷᱟᱱ ᱜᱮᱛᱚ ᱠᱚ ᱥᱟᱺᱜᱮ ᱜᱚᱫᱚᱜᱼᱟ ᱾
ᱦᱮᱸ ᱾ ᱟᱨᱚ ᱟᱨ ᱢᱤᱫᱴᱮᱱ ᱡᱤᱱᱤᱥ ᱧᱮᱞ ᱟᱠᱟᱱᱟ ᱦᱟᱸᱜ ᱱᱤᱭᱟᱹ ᱟ ᱥᱟᱨ ᱠᱤᱴᱱᱟᱥᱚᱠ ᱠᱷᱟᱹᱛᱤᱨ ᱡᱟᱸᱦᱟᱸ ᱫᱚ ᱢᱟᱱᱮ ᱢᱟᱲᱟᱝ ᱫᱚ ᱟᱹᱰᱤᱜᱟᱱ ᱜᱮ ᱛᱟᱸᱦᱮᱸ ᱠᱟᱱᱟ ᱚᱱᱟ ᱫᱚ ᱦᱩᱭᱩᱜ ᱠᱟᱱᱟ ᱱᱚᱜᱼᱚᱭ ᱡᱮ ᱜᱚᱝᱜᱷᱟ ᱟᱲᱮᱨᱮᱠᱚ ᱛᱟᱦᱮᱱ ᱛᱟᱦᱮᱸᱫ ᱥᱮ ᱥᱮᱸᱫᱽᱨᱟ ᱪᱟᱞᱟᱣ ᱵᱟᱲᱟ ᱦᱩᱭᱩᱜ ᱛᱟᱦᱮᱸᱫ ᱚᱲᱟᱜ ᱨᱮᱱ ᱵᱟᱹᱦᱩ ᱠᱩᱲᱤ ᱠᱚ ᱠᱩᱲᱤ ᱦᱚᱯᱚᱱ ᱠᱚᱠᱚ ᱪᱟᱞᱟᱜᱼᱟ ᱫᱟᱛᱨᱚᱢ ᱟᱛᱮᱫ ᱵᱟᱨᱭᱟ ᱜᱟᱱ ᱜᱚᱸᱜᱷᱟ ᱠᱚ ᱟᱲᱮ ᱠᱚᱨᱮ ᱠᱷᱚᱱ ᱵᱟᱹᱫᱽ ᱠᱚᱨᱮ ᱠᱷᱚᱱ ᱠᱚ ᱟᱹᱜᱩ ᱠᱚ ᱛᱟᱦᱮᱸᱫ ᱾ ᱱᱮᱛᱟᱨ ᱫᱚ ᱮᱠᱫᱚᱢ ᱚᱱᱟ ᱫᱚ ᱮᱠᱫᱚᱢ ᱜᱮ ᱵᱟᱹᱱᱩᱜ ᱩᱛᱟᱹᱨᱟ ᱮᱠᱫᱚᱢ ᱜᱮ ᱵᱟᱹᱱᱩᱜ-ᱟ ᱚᱱᱟ ᱫᱚ ᱾
ᱚ ᱱᱤᱛᱚᱜ ᱫᱚ ᱚᱱᱮ ᱚᱱᱮ ᱜᱚᱝᱜᱷᱟ ᱠᱚᱜᱮ ᱠᱚ ᱜᱚᱡ ᱪᱟᱵᱟᱭᱱᱟ ᱛᱚ ᱚᱱᱮ ᱫᱚ ᱡᱟᱦᱟᱸ ᱵᱤᱥᱚᱜ ᱠᱚ ᱞᱟᱜᱟᱟᱜ ᱠᱟᱱ ᱠᱷᱟᱱ ᱜᱮ ᱩᱱᱠᱩ ᱫᱚ ᱥᱚᱸᱜᱮ ᱥᱚᱸᱜᱮ ᱛᱮᱠᱚ ᱜᱩᱡᱩᱜ ᱠᱟᱱᱟ ᱢᱟᱱᱮ ᱮᱠᱮᱱ ᱪᱚᱠᱟᱜ ᱛᱮᱜ ᱛᱟᱦᱮᱱ ᱠᱟᱱ ᱛᱟᱠᱚᱣᱟ, ᱟᱫᱚ ᱵᱟᱠᱷᱟᱱ ᱚᱱᱮ ᱠᱚ ᱢᱮᱱᱟ ᱡᱚᱠᱷᱚᱱ ᱜᱮ ᱪᱟᱥ ᱠᱟᱹᱢᱤ ᱢᱟᱱᱮ ᱦᱩᱲᱩ ᱠᱚ ᱜᱮᱞᱮ ᱜᱚᱫᱚᱜ-ᱟ ᱵᱤᱞᱤ ᱮᱦᱚᱵᱚᱜ-ᱟ ᱩᱱ ᱡᱚᱠᱷᱚᱡ ᱜᱮ ᱩᱱᱠᱩ ᱜᱚᱝᱜᱷᱟ ᱠᱚᱫᱚ ᱥᱮ ᱠᱟᱴᱠᱚᱢ ᱠᱚ ᱚᱱᱟ ᱟᱲᱮ ᱫᱷᱟᱨᱮ ᱨᱮ ᱟᱠᱚ ᱟᱠᱚ ᱛᱮᱜᱮ ᱚᱸᱰᱮ ᱡᱟᱭᱜᱟ ᱠᱚ ᱧᱟᱢ ᱡᱚᱝ ᱛᱮ ᱚᱸᱰᱮ ᱠᱚ ᱚᱱᱟ ᱦᱟᱸᱥᱟ ᱵᱷᱤᱛᱤᱨ ᱨᱮᱜᱮ ᱛᱚᱯᱟᱜ-ᱟ ᱾
ᱦᱩᱸ ᱾
ᱟᱨ ᱜᱚᱸᱜᱷᱟ ᱠᱚᱦᱚᱸ ᱚᱱᱟ ᱵᱷᱩᱜᱟᱹᱜ ᱵᱷᱤᱛᱨᱤ ᱨᱮᱠᱚ ᱵᱚᱞᱚᱱᱟ ᱾ ᱟᱫᱚ ᱚᱱᱮ ᱥᱤᱛᱩᱝ ᱫᱤᱱ ᱠᱚ ᱛᱟᱦᱮᱱ ᱨᱮᱦᱚᱸ ᱢᱟᱱᱮ ᱜᱚᱡ ᱫᱚ ᱵᱟᱝᱠᱚ ᱜᱩᱡᱩᱜ-ᱟ ᱡᱤᱣᱤᱡ ᱜᱮᱠᱚ ᱛᱟᱦᱮᱱᱟ ᱾
ᱦᱮᱸ ᱟᱫᱚ ᱩᱱ ᱥᱚᱢᱚᱭ ᱧᱮᱞ ᱵᱟᱲᱟ ᱦᱩᱭ ᱠᱟᱱᱟ ᱫᱟᱜ, ᱦᱮᱸ ᱾ ᱢᱟᱱᱮ ᱚᱱᱠᱟ ᱧᱮᱞ ᱠᱟᱱᱟ ᱱᱚᱝᱠᱟ
ᱚᱠᱚᱭ ᱡᱮ ᱢᱟᱱᱮ ᱚᱲᱟᱜ ᱨᱮᱱ ᱵᱟᱹᱦᱩ ᱠᱩᱲᱤ ᱠᱚ ᱠᱩᱲᱤ ᱦᱚᱯᱚᱱ ᱠᱚ ᱠᱚ ᱪᱟᱞᱟᱜ ᱛᱟᱦᱮᱸᱫ ᱫᱟᱛᱨᱚᱢ ᱛᱮᱠᱚ ᱟᱲᱮ ᱠᱚ ᱠᱚ ᱤᱭᱟᱹᱭ ᱛᱮ ᱩᱱᱠᱩ ᱜᱚᱝᱜᱦᱟ ᱠᱚ ᱠᱚ ᱩᱰᱩᱠ ᱟᱹᱜᱩ ᱠᱚ ᱛᱟᱦᱮᱸᱫ ᱟᱨ ᱟᱫᱚ ᱱᱤᱛᱚᱜ ᱫᱚ ᱚᱱᱟ ᱠᱚᱫᱚ ᱵᱟᱝ ᱧᱮᱞ ᱧᱟᱢᱚᱜ ᱠᱟᱱᱟ ᱛᱚ ᱾ ᱠᱤᱪᱷᱩ ᱠᱤᱪᱷ ᱡᱤᱱᱤᱥ ᱫᱚ ᱮᱢᱚᱱ ᱵᱷᱟᱵ ᱛᱮ ᱟᱫ ᱩᱛᱟᱹᱨᱚᱜ ᱠᱟᱱᱟ ᱚᱱᱟ ᱡᱤᱱᱤᱥᱴᱟᱜ ᱵᱟᱹᱱᱩᱜ ᱞᱮᱠᱟ ᱜᱮ ᱢᱟᱱᱮ ᱚᱱᱟ ᱫᱚ ᱱᱤᱛᱚᱜ ᱫᱚ ᱩᱭᱦᱟᱹᱨ ᱠᱷᱚᱱ ᱦᱚᱸ ᱟᱫ ᱤᱫᱤᱜ ᱠᱟᱱ ᱞᱮᱠᱟ ᱜᱮ ᱾
ᱦᱳᱭ ᱾ ᱦᱳᱭ ᱱᱤᱡᱮ ᱦᱚᱸ ᱪᱟᱞᱟᱣ ᱵᱟᱲᱟ ᱦᱩᱭᱩ ᱟᱠᱟᱱ ᱜᱮᱭᱟ ᱡᱚᱠᱷᱚᱱ ᱩᱛᱩ ᱠᱚ ᱵᱟᱝ ᱧᱟᱢᱚᱜᱚᱜ-ᱟ ᱾ ᱟᱫᱚ ᱱᱚᱜ-ᱚ ᱱᱚᱝᱠᱟ ᱫᱟᱜ ᱫᱤᱱ ᱡᱷᱮᱸᱴ ᱵᱚᱸᱜᱟ ᱟᱲᱮ ᱫᱷᱟᱨᱮ ᱫᱷᱟᱨᱮ ᱛᱮᱢ ᱪᱟᱞᱟᱣ ᱞᱮᱱᱠᱷᱟᱱ ᱚᱱᱟ ᱫᱚ ᱪᱤᱱᱦᱟᱹ ᱧᱮᱞᱚᱜ ᱛᱟᱠᱚᱣᱟ ᱚᱸᱰᱮ ᱜᱚᱝᱜᱟ ᱦᱮᱱᱟᱜ ᱠᱚᱣᱟ ᱟᱫᱚ ᱠᱟᱹᱴᱤᱡ ᱚᱱᱟ ᱫᱟᱛᱨᱚᱢ ᱛᱟᱹᱱᱤᱡ ᱛᱮ ᱥᱮ ᱠᱟᱲᱮᱡ ᱛᱮᱢ ᱦᱚᱴᱚᱨ ᱞᱮᱠᱷᱟᱱ ᱜᱮ ᱩᱱᱤ ᱜᱚᱝᱜᱟ ᱫᱚᱭ ᱚᱰᱳᱚᱠᱚᱜ-ᱟ ᱾ ᱟᱨ ᱚᱱᱠᱟ ᱠᱟᱛᱮ ᱡᱟᱦᱟᱸ ᱠᱚ ᱢᱟᱱᱮ ᱡᱟᱦᱟᱸ ᱫᱚ ᱟᱹᱰᱤ ᱡᱟᱹᱥᱛᱤ ᱠᱚ ᱛᱟᱦᱮᱸ ᱠᱟᱱᱟ ᱛᱚ ᱢᱟᱱᱮ ᱡᱷᱚᱛᱚ ᱟᱲᱮ ᱨᱮᱜᱮᱢ ᱧᱟᱢ ᱠᱚᱣᱟ ᱾
ᱦᱮᱸ ᱾ ᱮ ᱜᱚᱢᱠᱮ ᱟᱞᱟᱝ-ᱟᱜ ᱢᱟ ᱚᱠᱛᱚ ᱢᱟ ᱦᱩᱭᱮᱱ ᱛᱟᱞᱟᱝᱟ ᱦᱟᱸᱜ ᱟᱫᱚ ᱾ ᱯᱚᱨᱮ ᱨᱚᱯᱚᱲ ᱦᱩᱭᱩᱜ-ᱟ ᱾